ᱦᱮᱞᱳ
ᱦᱮᱸ ᱦᱮᱸ ᱡᱚᱦᱟᱨ ᱜᱮ᱾ ᱛᱟᱯᱚᱨ ᱛᱟᱦᱚᱞᱮ ᱪᱮᱫ ᱞᱮᱠᱟ ᱢᱮᱱᱟ ᱵᱟᱲᱟ ᱢᱮᱭᱟ?
ᱵᱷᱟᱹᱜᱤ ᱜᱮᱭᱟ ᱱᱤᱛᱚᱝ ᱫᱚ ᱱᱟᱦᱟᱜ ᱾ᱟᱢ ᱪᱮᱫ ᱞᱮᱠᱟ?
ᱦᱮᱸ ᱱᱟᱯᱟᱭ ᱜᱮ᱾ ᱚᱱᱛᱮ ᱛᱟᱦᱚᱞᱮ ᱫᱟᱜ ᱡᱟᱹᱲᱤ ᱪᱮᱫ ᱞᱮᱠᱟ ᱟᱯᱮ ᱥᱮᱫ?
ᱫᱟᱜ ᱡᱟᱹᱲᱤ ᱫᱚ ᱱᱟᱦᱟᱜ ᱛᱮᱦᱮᱧ ᱫᱚ ᱵᱷᱟᱹᱜᱤ ᱜᱮ ᱦᱩᱭ ᱟᱠᱟᱱᱟ᱾ ᱛᱤᱠᱤᱱ ᱵᱮᱲᱟ ᱫᱚ ᱱᱟᱦᱟᱜ ᱩᱱᱟᱹᱜ ᱫᱚ ᱵᱟᱭ ᱫᱟᱜ ᱟᱠᱟᱜᱼᱟ ᱮᱱᱠᱷᱟᱱ ᱛᱟᱨᱟᱥᱤᱧ ᱫᱚ ᱵᱷᱟᱜᱤ ᱜᱮᱭ ᱫᱟᱜ ᱠᱟᱜᱼᱟ
ᱦᱩᱸ ᱦᱩᱸ ᱦᱮᱸ
ᱟᱯᱮᱥᱮᱫ ᱫᱚ
ᱟᱞᱮ ᱥᱮᱫ ᱦᱚᱸ ᱚᱱᱠᱟ ᱵᱷᱟᱜᱤ ᱜᱮ ᱫᱟᱜ ᱫᱟᱭ᱾ ᱛᱟᱦᱚᱞᱮ ᱛᱮᱦᱮᱧ ᱛᱤᱦᱤᱧ ᱚᱱᱠᱟ ᱯᱚᱨᱚᱵᱽ ᱛᱟᱦᱮᱸ ᱠᱟᱱᱟ ᱯᱚᱨᱚᱵᱽ ᱧᱮᱞ ᱠᱚᱫᱚ ᱯᱮ ᱥᱮᱱᱞ ᱞᱮᱱᱟ ᱥᱮ ᱵᱟᱝ
ᱦᱮᱸ ᱪᱟᱞᱟᱣ ᱦᱩᱭ ᱞᱮᱱ ᱜᱮᱭᱟ ᱯᱚᱨᱚᱵᱽ ᱧᱮᱞ ᱫᱚ ᱱᱟ ᱦᱟᱸᱜ ᱠᱟᱹᱴᱤᱡ
ᱟᱪᱪᱷᱟ
ᱟᱯᱮ ᱠᱚᱫᱚ
ᱠᱟᱹᱴᱤᱡ ᱛᱮ ᱪᱮᱫ ᱞᱮᱠᱟ ᱯᱮ ᱧᱮᱞ ᱠᱮᱫᱟ᱾
ᱠᱚᱢ ᱠᱚᱢ ᱞᱮ ᱧᱮᱞ ᱠᱟᱜᱼᱟ᱾ ᱡᱟᱹᱥᱛᱤ ᱫᱚ ᱵᱟᱝ ᱞᱮ ᱧᱮᱞ ᱠᱟᱜᱼᱟ᱾ᱪᱟᱞᱟᱣ ᱠᱟᱛᱮᱫ ᱞᱮ ᱨᱩᱭᱟᱹᱲ ᱦᱮᱡ ᱜᱚᱜ ᱱᱟ᱾
ᱟᱪᱪᱷᱟ ᱟᱪᱪᱷᱟ ᱟᱪᱪᱷᱟ ᱟᱪᱪᱷᱟ ᱪᱮᱫ ᱞᱮᱠᱟ ᱡᱚᱛᱚ ᱯᱷᱮᱢᱤᱞᱤ ᱜᱮᱯᱮ ᱪᱟᱞᱟᱣ ᱞᱮᱱᱟ᱾ ᱡᱚᱛᱚ ᱯᱷᱮᱢᱤᱞᱤ ᱜᱮᱯᱮ ᱪᱟᱞᱟᱣ ᱞᱮᱱᱟ᱾ ᱦᱮᱞᱳ
ᱡᱚᱛᱚ ᱦᱚᱲ ᱥᱮᱱ ᱞᱮᱱᱠᱷᱟᱱ ᱫᱚ ᱵᱟᱭ ᱜᱟᱱᱚᱜᱼᱟ
ᱟᱪᱪᱷᱟ ᱟᱪᱪᱷᱟ ᱟᱪᱪᱷᱟ ᱟᱪᱷᱟ᱾ᱱᱤᱛᱚᱜ ᱫᱚ ᱛᱟᱦᱞᱮ ᱚᱠᱟᱨᱮ? ᱫᱚ ᱢᱟᱱᱮ
ᱟᱨ ᱦᱚᱸ
ᱟᱪᱪᱷᱟ ᱟᱪᱪᱷᱟ ᱟᱪᱪᱷᱟ ᱟᱪᱪᱷᱟ ᱚᱲᱟᱜ ᱨᱮᱫᱚ ᱛᱟᱦᱚᱞᱮ ᱡᱚᱛᱚ ᱠᱚ ᱵᱮᱥ ᱵᱟᱲᱟ ᱜᱮᱭᱟ ᱵᱟᱝ?
ᱦᱮᱞᱳ
ᱞᱟᱹᱭ ᱫᱟᱧ ᱠᱟᱴᱤᱡ ᱵᱟᱤᱨᱮ ᱥᱮᱫ ᱩᱰᱩᱠᱩᱜ ᱢᱮ ᱠᱟᱹᱴᱤᱡ
ᱱᱚᱰᱮ ᱜᱮ ᱢᱤᱱᱟᱹᱧᱟ᱾
ᱚᱲᱟᱜ ᱨᱮᱫᱚ ᱡᱚᱛᱚ ᱠᱚ ᱵᱮᱥ ᱵᱟᱲᱟ ᱜᱮᱭᱟ
ᱦᱮᱸ ᱡᱚᱛᱚ ᱦᱚᱲᱜᱮ ᱵᱮᱥ ᱜᱮ ᱟᱯᱮᱨᱮᱱ ᱪᱮᱫ ᱞᱮᱠᱟ ᱟᱯᱮ ᱚᱲᱟᱜ ᱦᱚᱲ
ᱦᱮᱸ ᱟᱞᱮ ᱦᱚᱸ ᱢᱚᱴᱟᱢᱩᱴᱤ ᱠᱚᱫᱚ ᱦᱚᱸ ᱵᱮᱥ ᱵᱟᱲᱟ ᱜᱮ ᱦᱮᱸ ᱥᱮ
ᱦᱮᱸ, ᱦᱮᱸ,
ᱟᱪᱪᱷᱟ ᱛᱟᱦᱚᱞᱮ ᱦᱩᱲᱩ ᱨᱚᱦᱚᱭ ᱠᱚᱫᱚ
ᱦᱩᱲᱩ ᱨᱚᱦᱚᱭ ᱠᱚᱫᱚ ᱱᱟᱦ ᱞᱟᱜᱟᱣ ᱦᱩᱭ ᱠᱟᱱᱟ
ᱞᱟᱜᱟᱣ ᱦᱳᱭ ᱠᱟᱱᱟ
ᱦᱮᱸ ᱮᱦᱚᱵ ᱟᱠᱟᱜ ᱟᱞᱮ ᱦᱩᱲᱩ ᱨᱚᱦᱚᱭ ᱫᱚ ᱡᱟᱹᱥᱛᱤ ᱫᱚ ᱵᱟᱝ-ᱟ ᱱᱟᱦ ᱦᱮᱸ ᱟᱞᱮ ᱥᱮᱫ ᱫᱚ ᱠᱟᱹᱴᱤᱡ ᱪᱟᱬ ᱧᱚᱜ ᱜᱮ ᱟᱞᱮ ᱥᱮᱫ ᱞᱟᱦᱟ ᱧᱚᱜ ᱜᱮ ᱦᱩᱲᱩ ᱠᱚᱫᱚᱞᱮ ᱨᱚᱦᱚᱭ ᱜᱮᱭᱟ
ᱟᱪᱪᱷᱟ ᱟᱨ ᱪᱮᱫ ᱯᱮᱲᱟ ᱠᱚᱠᱚ ᱦᱮᱡ ᱟᱠᱟᱱ ᱛᱟᱯᱮᱭᱟ ᱥᱮᱪᱮᱫ ᱫᱚᱢᱮ ᱠᱚ ᱜᱳᱞᱢᱟᱨᱟᱭᱮᱫᱼᱟ? ᱟᱹᱰᱤ ᱡᱳᱨ
ᱭᱟ ᱯᱚᱨᱚᱵ ᱠᱚ ᱢᱮᱞᱟ ᱠᱚ ᱦᱩᱭᱩᱜ ᱠᱟᱱᱟ ᱛᱚ ᱛᱤᱦᱤᱧ ᱫᱚ ᱟᱫᱚ ᱚᱱᱟ ᱛᱮ ᱠᱚ ᱦᱮᱡ ᱟᱠᱟᱱ ᱜᱮᱭᱟ ᱯᱮᱲᱟ ᱫᱚ
ᱟᱪᱪᱷᱟ ᱟᱪᱪᱷᱟ ᱟᱪᱷᱟ ᱚᱱᱟ ᱪᱮᱫ ᱢᱟᱱᱮᱻ ᱢᱟᱨᱠᱮᱴ ᱵᱟᱹᱭᱥᱟᱹᱜ ᱜᱮᱭᱟ ᱵᱟᱝ ᱟᱯᱮᱥᱮᱫ
ᱦᱮᱸ ᱦᱮᱸ ᱵᱟᱹᱭᱥᱟᱹᱜ ᱜᱮᱭᱟ
ᱛᱟᱦᱞᱮ ᱢᱟᱨᱠᱮᱴ ᱠᱚᱫᱚ ᱯᱮ ᱧᱮᱞ ᱠᱮᱫᱟ ᱥᱮ ᱵᱟᱝ?
ᱦᱮᱸ ᱧᱮᱞ ᱦᱳᱭ ᱠᱟᱱᱟ ᱛᱤᱦᱤᱧ ᱫᱚ ᱯᱚᱨᱚᱵ ᱠᱚ ᱢᱮᱞᱟ ᱠᱚ ᱢᱟᱨᱠᱮᱴ ᱠᱚ ᱡᱚᱛᱚᱣᱟᱜ ᱜᱮ ᱢᱤᱫ ᱥᱮᱫ ᱛᱮ, ᱢᱤᱫ ᱥᱮᱱ ᱨᱮ ᱡᱷᱚᱛᱚᱣᱟᱜ ᱠᱟᱹᱢᱤ ᱦᱩᱭ ᱠᱟᱱᱟ ᱾
ᱪᱮᱫ ᱠᱚᱯᱮ ᱦᱟᱛᱟᱣ ᱠᱮᱫᱟ ᱛᱟᱦᱞᱮ?
ᱦᱟᱛᱟᱣ ᱫᱚ ᱢᱟ ᱥᱚᱵᱡᱤ ᱵᱟᱡᱟᱨ ᱦᱚᱸ, ᱛᱟᱸᱦᱮ ᱠᱟᱱᱟ ᱱᱟᱦᱟᱜ ᱢᱮᱞᱟ ᱠᱚᱨᱮ ᱫᱚ ᱟᱭᱢᱟ ᱞᱮᱠᱟᱱᱟᱜ ᱡᱚᱢᱟᱜ ᱠᱚ ᱛᱟᱦᱮᱸ ᱠᱟᱱᱟ ᱚᱱᱟ ᱠᱚ ᱧᱮᱞ ᱦᱩᱭᱱᱟ ᱡᱚᱢ ᱦᱩᱭᱱᱟ, ᱢᱮᱞᱟ ᱨᱮ ᱪᱮᱫ ᱠᱚ ᱛᱟᱦᱮᱸ ᱞᱮᱱᱟ ᱚᱱᱟ ᱠᱚᱦᱚᱸ ᱠᱤᱨᱤᱧ ᱦᱩᱭ ᱠᱟᱱᱟ ᱱᱟᱦᱟᱜ ᱛᱷᱩᱲᱤ ᱱᱟᱥᱮ ᱫᱚ ᱾
ᱟᱪᱪᱷᱟ ᱟᱪᱪᱷᱟ ᱟᱪᱪᱷᱟ ᱟᱪᱷᱟ ᱛᱟᱦᱚᱞᱮ ᱚᱱᱟ ᱤᱭᱟᱹ ᱯᱟ ᱯᱟᱥ ᱯᱟᱥᱠᱩᱲᱟᱨ ᱪᱚᱯ ᱚᱱᱟ ᱯᱮ ᱡᱚᱢ ᱞᱮᱫᱟ ᱥᱮ ᱵᱟ?
ᱦᱮᱸ ᱚᱱᱟ ᱫᱚ ᱫᱚᱢᱮ ᱜᱮᱠᱚ ᱦᱚᱦᱚᱭᱮᱫ ᱛᱟᱦᱮᱱᱟ ᱟᱫᱚ ᱱᱟᱦᱟᱜ ᱚᱱᱛᱮ ᱫᱚ ᱵᱷᱤᱲ ᱠᱷᱟᱹᱛᱤᱨ ᱵᱟᱞᱮ ᱪᱟᱞᱟᱣ ᱞᱮᱱᱟ ᱟᱱᱛᱮ ᱫᱚ
ᱚ, ᱵᱟ ᱯᱟᱥᱠᱩᱲᱟᱨ ᱪᱚᱯ, ᱦᱮᱸ, ᱦᱮᱸ ᱦᱳᱭᱳᱜ ᱠᱟᱱ ᱜᱮᱭᱟ᱾
ᱵᱟᱯᱮ ᱱᱮᱣᱛᱟᱭᱮᱫ ᱞᱮᱫᱮ ᱯᱟᱥᱠᱩᱲᱟᱨ ᱪᱚᱯ ᱡᱚᱢ ᱫᱚ ᱾
ᱟᱫᱚ ᱟᱞᱮ ᱜᱮ ᱟᱹᱰᱤ ᱩᱥᱛᱟᱹᱨ ᱯᱮᱲᱟ ᱠᱚ ᱦᱮᱡ ᱟᱠᱟᱱ ᱛᱟᱞᱮᱭᱟ ᱟᱨ ᱚᱝᱠᱟ
ᱚ, ᱟᱫᱚ ᱟᱞᱮ ᱦᱚᱸ ᱱᱟᱦᱟᱜ ᱞᱮ ᱥᱮᱱ ᱞᱮᱱᱠᱟᱱ ᱠᱷᱟᱡ ᱠᱟᱹᱴᱤᱡ ᱞᱮ ᱥᱟᱸᱜᱮ ᱠᱚᱜᱼᱟ ᱟᱫᱚ ᱩᱱᱟᱹᱜ ᱫᱚ ᱵᱟᱝ ᱱᱟᱦᱟᱜ ᱮᱱᱦᱚᱸ, ᱯᱮ ᱞᱟᱹᱭᱟᱞᱮ ᱠᱷᱟᱱ ᱯᱟᱪᱮᱫ ᱫᱚᱞᱮ ᱪᱟᱞᱟᱣ ᱠᱚᱜᱼᱟ ᱟᱯᱮ ᱥᱮᱡ-ᱟᱜ ᱢᱮᱞᱟ ᱧᱮᱞ ᱾
ᱟᱫᱚ ᱵᱟᱝ ᱦᱮᱸᱻ ᱟᱫᱚ ᱛᱟᱹᱣ ᱨᱮᱦᱚ ᱟᱯᱮ ᱥᱮᱫ ᱦᱩᱭᱩᱜ ᱠᱟᱱᱟ ᱦᱮᱸ ᱥᱮ ᱾
ᱦᱮᱸ ᱦᱩᱭ ᱫᱚ ᱦᱩᱭᱩᱜ ᱠᱟᱱᱟ ᱟᱫᱚ ᱟᱞᱮ ᱥᱮᱱᱟᱜ ᱡᱩᱫᱟᱹ ᱜᱮᱭᱟ ᱟᱯᱮ ᱥᱮᱱᱟᱜ ᱡᱩᱫᱟᱹ ᱜᱮᱭᱟ ᱮᱱᱦᱚᱸ ᱟᱯᱮᱥᱮᱫ ᱡᱩᱫᱟᱹ ᱯᱚᱨᱚᱵ ᱦᱩᱭᱩᱜ-ᱟ ᱟᱞᱮᱥᱮᱫ ᱠᱟᱹᱴᱤᱡ ᱨᱮᱦᱚᱸ ᱯᱷᱟᱨᱟᱠ ᱫᱚ ᱦᱮᱱᱟᱜ ᱜᱮᱭᱟ ᱾
ᱦᱮᱸ ᱯᱷᱟᱨᱟᱠ ᱵᱚᱞ ᱛᱮᱻ ᱫᱚ ᱟᱫᱚ ᱱᱚᱣᱟ ᱫᱚ ᱢᱟᱱᱮ ᱟᱫᱚ ᱚᱱᱠᱟᱱᱟᱜ ᱯᱚᱨᱚᱵ ᱫᱚ ᱵᱟᱝ ᱠᱟᱱᱟ ᱥᱮ ᱱᱚᱣᱟ ᱫᱚ ᱱᱟᱜ ᱡᱚᱛᱚ ᱜᱮ ᱟᱨᱠᱤ ᱢᱟᱨᱠᱮᱴ ᱨᱮᱱᱟᱜ ᱵᱮᱯᱟᱨ ᱠᱟᱱᱟ ᱦᱮᱸ ᱥᱮ ᱾
ᱦᱮᱸ ᱦᱮᱸ
ᱯᱟᱥᱠᱩᱲᱟᱨ ᱪᱚᱯ ᱯᱟᱥᱠᱩᱲᱟᱨ ᱪᱚᱯ ᱜᱚᱴᱟ ᱠᱚ ᱦᱚᱦᱚᱭᱮᱫᱟ ᱟᱫᱚ ᱟᱞᱮ ᱞᱮ ᱢᱚᱱᱮ ᱪᱚ ᱛᱚᱦᱚᱞᱮ ᱟᱵᱚᱵᱚᱱ ᱡᱚᱢ ᱞᱮᱜᱮ, ᱦᱩᱸ ᱦᱩᱸ ᱦᱮᱸ ᱦᱮᱸ ᱦᱮᱸ ᱜᱤᱲᱤᱨ ᱪᱚᱫᱟ ᱛᱟᱦᱮᱸ ᱠᱟᱱᱟ
ᱚᱻ ᱥᱤᱵᱤᱞ ᱠᱟᱱ ᱜᱮᱭᱟ ᱛᱟᱦᱚᱞᱮ?
ᱦᱮᱸ, ᱦᱮᱸ, ᱵᱷᱟᱜᱮ ᱜᱮ ᱥᱮᱵᱮᱞ ᱠᱟᱱ ᱛᱟᱸᱦᱮ-ᱱᱟ᱾
ᱛᱤᱱᱟᱹᱜ ᱱᱟᱦᱟᱜ ᱟᱫᱚ ᱯᱮ ᱡᱚᱢ ᱠᱮᱫᱟ ᱛᱟᱦᱚᱞᱮ ᱚᱲᱟᱜ ᱠᱚᱫᱚ ᱯᱮ ᱠᱤᱨᱤᱧ ᱤᱫᱤ ᱞᱮᱫᱼᱟ, ᱥᱮ ᱵᱟᱝ-ᱟ?
ᱚᱲᱟᱜ ᱠᱚ ᱟᱹᱜᱩ ᱦᱩᱭ ᱠᱟᱱᱟ ᱜᱚᱲᱚᱢ ᱵᱩᱲᱦᱤ ᱞᱟᱹᱜᱤᱫ ᱚᱱᱟ ᱜᱚᱲᱚᱢ ᱵᱩᱲᱦᱤᱚ ᱛᱚ ᱱᱟᱜ ᱚᱲᱟᱜ ᱨᱮ ᱢᱮᱱᱟᱭᱟ ᱾
ᱚ ᱩᱱᱤ ᱫᱚ ᱵᱟᱯᱮ ᱤᱫᱤ ᱞᱮᱫᱮ ᱫᱚ ᱱᱤᱭᱟᱹ ᱢᱩᱪᱟᱹᱫ ᱵᱚᱭᱚᱥ ᱨᱮ ᱡᱟᱜᱮ ᱵᱟᱵᱟᱭᱩ ᱠᱟᱹᱴᱤᱡ ᱟᱹᱜᱩ ᱠᱮᱛᱟ ᱯᱮᱭᱟ ᱾
ᱟᱹᱜᱩ ᱫᱚ ᱦᱩᱭᱩᱜ ᱠᱟᱱ ᱛᱟᱦᱮᱸᱱᱟ ᱚᱨᱫᱷᱮᱠ ᱴᱟ ᱟᱜᱩ ᱦᱩᱭ ᱞᱮᱱᱟ ᱢᱚᱴᱚᱨ ᱥᱟᱭᱠᱮᱞ ᱛᱮ ᱦᱮᱸ ᱟᱫᱚ ᱢᱚᱴᱚᱨ ᱥᱟᱭᱠᱮᱞ ᱛᱮ ᱴᱷᱮᱡ ᱫᱚ ᱵᱟᱹᱧ ᱫᱮᱡ-ᱟ, ᱵᱟᱹᱧ ᱫᱮᱡᱚᱜᱼᱟ, ᱵᱚᱛᱚᱨᱚᱜ ᱠᱟᱱᱟᱭ ᱢᱚᱴᱚᱨ ᱥᱟᱭᱠ
ᱚ ᱚ ᱦᱮᱸ ᱟᱞᱮ ᱱᱟ ᱵᱟᱵᱟᱭᱩ ᱫᱚ ᱦᱮᱱᱟᱭ ᱜᱮᱭᱟ ᱟᱫᱚ ᱩᱱᱤ ᱦᱚᱸ ᱢᱮᱞᱟ ᱧᱮᱞ ᱫᱚ ᱦᱟᱜ ᱵᱟᱞᱮ ᱤᱫᱤ ᱞᱮᱫᱮᱭᱟ ᱟᱫᱚ ᱡᱤᱞᱟᱹᱯᱤ ᱠᱚ ᱚᱱᱟ ᱪᱚᱯ ᱫᱚᱠᱟᱱ ᱫᱚ ᱱᱟ-ᱦᱟᱜ ᱵᱟᱝᱞᱮ ᱪᱟᱞᱟᱣ ᱞᱮᱱᱟ ᱟᱫᱚ, ᱡᱟᱦᱟᱸ ᱛᱟᱦᱮᱸᱞᱮᱱᱟ ᱚᱱᱟ ᱠᱚᱜᱮ ᱱᱟᱦᱟᱜ ᱞᱟᱹᱵᱤᱫ ᱡᱤᱱᱤᱥ ᱴ ᱫᱚᱞᱮ ᱟᱹᱜᱩ ᱠᱟᱣᱫᱮᱭᱟ ᱯᱟᱯᱚᱲ ᱫᱚ ᱱᱟᱦᱟᱜ ᱮ ᱡᱚᱢ ᱫᱟᱲᱮᱭᱟᱜ ᱜᱮᱭᱟ ᱚᱱᱟᱱᱟᱜᱮᱞᱮ ᱟᱹᱜᱩ ᱠᱟᱫᱮᱭᱟ
ᱟᱪᱪᱷᱟ ᱟᱪᱪᱷᱟ ᱛᱟᱦᱞᱮ ᱯᱮᱲᱟ ᱠᱚᱫᱚ ᱪᱮᱫᱞᱮᱠᱟ ᱢᱟᱱᱮᱢ ᱯᱚᱨᱚᱵᱽ ᱧᱮᱞ ᱞᱮᱟᱥᱟᱲᱦᱮᱫ ᱛᱮᱜᱮ ᱠᱚ ᱦᱮᱡ ᱟᱠᱟᱱᱟ ᱥᱮ ᱚᱱᱟ ᱪᱟᱥ ᱠᱟᱹᱢᱤ ᱞᱟᱹᱜᱤᱫ ᱠᱚ ᱦᱮᱡ ᱟᱠ ᱛᱟᱯᱮᱭᱟ?
ᱵᱟᱝ-ᱟ ᱪᱟᱥ ᱠᱟᱹᱢᱤ ᱫᱚ ᱵᱟᱝ-ᱟ ᱱᱤᱛᱚᱜ ᱫᱚ ᱪᱟᱥ ᱠᱟᱹᱢᱤ ᱠᱷᱟᱹᱛᱤᱨ ᱛᱮᱫᱚ ᱯᱮᱲᱟ ᱦᱚᱲ ᱫᱚ ᱵᱟᱝᱠᱚ ᱦᱤᱡᱩᱜ ᱜᱮᱭᱟ ᱱᱤᱛᱚᱜ ᱫᱚ ᱟᱠᱚ ᱦᱚᱸᱠᱚ ᱪᱟᱥ ᱟᱥᱮ, ᱟᱫᱚ ᱚᱱᱟ ᱢᱮᱞᱟ ᱠᱷᱟᱹᱛᱤᱨ ᱜᱮ ᱯᱚᱨᱚᱵᱽ ᱠᱷᱟᱛᱤᱨ ᱠᱟᱹᱴᱤᱡ ᱠᱚ ᱦᱮᱡ ᱟᱠᱟᱱᱟ ᱟᱫᱚ ᱜᱟᱯᱟ ᱛᱮᱜᱮ ᱱᱟᱦᱟᱜ ᱠᱚ ᱨᱩᱣᱟᱹᱲᱟ ᱾ ᱛᱟᱦᱞᱮ ᱟᱞᱮ ᱥᱮᱫ ᱦᱤᱡᱩᱜ ᱯᱮ ᱱᱟᱦᱟᱜ ᱤᱭᱟᱹ ᱯᱚᱨᱚᱵᱽ ᱧᱮᱞ ᱦᱮᱱᱟᱜ-ᱟ ᱛᱚ ᱜᱟᱯᱟ ᱢᱮᱭᱟᱝ ᱫᱚ, ᱦᱳᱭ ᱥᱮ ᱾
ᱟᱨ ᱪᱮᱫᱠᱟ ᱪᱮᱫ ᱞᱮᱠᱟ ᱠᱚ ᱦᱚᱲᱜ ᱜᱮᱭᱟ ᱚᱱᱛᱮ ᱟᱯᱮᱥᱮᱫ?
ᱦᱚᱲ ᱫᱚᱠᱚ ᱦᱚᱲᱚᱜ ᱜᱮᱭᱟ ᱱᱟᱦᱟᱜ ᱩᱱᱟᱹᱜ ᱫᱚ ᱵᱟᱝ ᱨᱮᱦᱚᱸ ᱾ ᱡᱟᱜᱮ ᱛᱷᱩᱲᱤ ᱱᱟᱥᱤ ᱫᱤᱱ ᱦᱤᱞᱳᱜ ᱛᱤᱦᱤᱧ ᱫᱚ ᱠᱟᱹᱴᱤᱡ ᱡᱟᱹᱥᱛᱤ ᱧᱚᱜ ᱠᱚ ᱦᱚᱲᱚᱜ ᱜᱮᱭᱟ ᱾
ᱚ, ᱛᱤᱨᱮ ᱯᱮ ᱨᱩᱭᱟᱲ ᱮᱱᱟ ᱚᱱᱛᱮ ᱠᱷᱚᱱᱟᱜ ᱫᱚ? ᱦᱮᱸ ᱞᱟᱹᱭᱮᱫᱟᱹᱧ ᱛᱤᱨᱮᱯᱮ ᱨᱜᱟᱹᱲᱱᱟ ᱚᱱᱛᱮ ᱠᱷᱚᱱᱟᱜ ᱢᱮᱞᱟ ᱥᱮᱫ ᱠᱷᱚᱱᱟᱜ ᱫᱚ?
ᱟᱯᱮ ᱥᱮᱱᱟᱜ ᱢᱮᱞᱟ ᱫᱚ ᱛᱟᱦᱚᱞᱮ ᱡᱷᱳᱨ ᱜᱮᱭᱟ?
ᱦᱮᱸ ᱦᱮᱸ ᱦᱮᱸ ᱮᱠᱫᱚᱢ ᱮᱠᱫᱚᱢ ᱟᱹᱰᱤ ᱡᱳᱨ ᱟᱹᱰᱤ ᱡᱳᱨ ᱡᱟᱦᱟᱸ ᱮᱸ ᱪᱮᱫ ᱠᱚ ᱞᱟᱹᱭᱟ ᱢᱟᱱᱮ ᱯᱮ ᱠᱤᱞᱳᱢᱤᱴᱟᱨ ᱫᱷᱟᱨᱤᱡ ᱫᱚ ᱮᱠᱮᱱ ᱦᱚᱲ ᱟᱨ ᱦᱚᱲ ᱮᱠᱮᱱ ᱵᱚᱦᱚᱜ ᱜᱮᱢ ᱧᱮᱧᱟᱢᱟ
ᱚ ᱛᱟᱦᱞᱮ ᱫᱚᱯᱮ ᱞᱟᱹᱭᱟᱞᱮ ᱠᱷᱟᱱ ᱱᱮᱣᱛᱟ ᱞᱮᱠᱷᱟᱱ ᱯᱟᱪᱮ ᱫᱚᱞᱮ ᱪᱟᱞᱟᱣ ᱠᱚᱜ ᱜᱮᱭᱟ ᱟᱯᱮ ᱥᱮᱫ ᱫᱚ
ᱟᱫᱚ ᱟᱯᱮ ᱢᱟ ᱡᱚᱛᱚ ᱫᱟᱹᱢᱤᱻᱥᱟᱢᱤ ᱦᱚᱲ ᱠᱟᱱᱟ ᱯᱮ
ᱵᱟᱝ-ᱟ ᱵᱟᱞᱮ ᱫᱟᱢᱤᱭᱟ ᱚᱠᱟ ᱨᱮ ᱫᱚ ᱞᱮ ᱫᱟᱢᱤᱭᱟ ᱟᱯᱮ ᱡᱟᱦᱟᱸ ᱞᱮᱠᱟ ᱟᱞᱮ ᱦᱚᱸ ᱚᱱᱠᱟᱟᱜ ᱜᱮ
ᱟᱫᱚ ᱨᱮᱸᱜᱮᱡ ᱦᱚᱲ ᱴᱮᱱ ᱫᱚ ᱯᱮ
ᱵᱟᱝᱼᱟ ᱨᱮᱸᱜᱮᱡ ᱠᱤᱥᱟᱬ ᱫᱚ ᱵᱟᱝᱟ ᱢᱚᱪᱟ ᱠᱟᱛᱷᱟ ᱛᱮᱜᱮ ᱯᱮ ᱨᱚᱲ ᱟᱞᱮᱠᱷᱟᱱ ᱜᱮ ᱦᱩᱭ ᱠᱚᱜᱼᱟ ᱡᱚᱢ ᱫᱚ ᱱᱟᱦᱟᱭ ᱵᱟᱞᱮ ᱡᱚᱢ ᱠᱮᱛᱟ ᱯᱮᱭᱟ ᱵᱟᱞᱮ ᱵᱟᱥᱟ ᱠᱚᱜᱼᱟ ᱪᱟᱞᱟᱣ ᱠᱟᱛᱮᱜ ᱜᱮᱞᱮ ᱨᱩᱣᱟᱹᱲ ᱦᱮᱡ ᱠᱚᱜᱼᱟ ᱟᱫᱚ ᱢᱟᱪᱟ ᱠᱟᱛᱷᱟ ᱛᱮᱯᱮ ᱨᱚᱲ ᱟᱞᱮᱠᱷᱟᱱ ᱜᱮ ᱪᱮᱫ ᱫᱚ ᱠᱤᱥᱟᱹᱬ ᱨᱮᱸᱜᱮᱡ ᱫᱚ ᱵᱟᱭ ᱵᱟᱪᱷᱟᱣᱟ ᱯᱮᱲᱟ ᱨᱮᱫᱚ
ᱦᱮᱸ ᱚᱱᱟ ᱢᱟ ᱦᱮᱸ ᱜᱮ ᱟᱯᱮ ᱫᱚ ᱚᱱᱟ ᱯᱩᱱ ᱪᱟᱠᱟ ᱜᱟᱹᱰᱤ ᱛᱮᱯᱮ ᱪᱟᱞᱟᱜᱼᱟ ᱯᱚᱨᱚᱵᱽ ᱧᱮᱞ ᱦᱚᱸ ᱜᱟᱹᱲᱤ ᱠᱷᱚᱱᱟᱜ ᱦᱚᱸ ᱵᱟᱯᱮ ᱟᱬᱜᱚᱱᱟ
ᱵᱟᱝ ᱟᱫᱚ ᱤᱭᱟᱹ ᱯᱩᱱ ᱪᱟᱠᱟ ᱜᱟᱹᱰᱤ ᱛᱮᱢ ᱪᱟᱞᱟᱣ ᱞᱮᱱᱠᱷᱟᱱ ᱵᱟᱢ ᱟᱬᱜᱚ ᱞᱮᱱᱠᱷᱟᱱ ᱢᱮᱞᱟ ᱫᱚ ᱪᱤᱠᱟᱹᱞᱮᱠᱟ ᱨᱮᱢ ᱧᱮᱞᱟ ᱟᱲᱜᱚ ᱫᱚᱞᱮ ᱟᱲᱜᱚ ᱞᱮᱱ ᱜᱮᱭᱟ ᱱᱟᱦᱟᱜ
ᱟᱪᱪᱷᱟ ᱟᱪᱪᱷᱟ ᱟᱪᱪᱷᱟ
ᱟᱫᱚ ᱟᱞᱮᱭᱟᱜ ᱯᱩᱱ ᱪᱟᱠᱟ ᱢᱮᱱᱟᱜᱼᱟ ᱟᱯᱮᱭᱟᱜ ᱛᱚ ᱵᱟᱨ ᱪᱟᱠᱟ ᱢᱮᱱᱟᱜᱼᱟ
ᱦᱮᱸ
ᱵᱟᱭᱤᱠ ᱠᱚ ᱚᱱᱟ ᱠᱚᱦᱚᱸ ᱛᱮ-ᱛᱚ
ᱵᱟᱭᱤᱠ ᱠᱚᱫᱚ ᱵᱟᱝ ᱜᱮ ᱟᱞᱮ ᱫᱚ ᱥᱟᱭᱠᱤᱞ ᱛᱮ
ᱚ ᱥᱟᱭᱠᱤᱞ ᱚᱱᱟ ᱠᱷᱟᱹᱛᱤᱨ ᱜᱮ ᱵᱟᱵᱟ ᱟᱭᱩ ᱫᱚ ᱵᱟᱯᱮ ᱤᱫᱤ ᱞᱮᱫᱮᱭᱟ ᱥᱮ ᱪᱮᱫ
ᱦᱳᱭ ᱦᱳᱭ ᱦᱳᱭ ᱟᱫᱚ ᱩᱱᱤ ᱫᱚ ᱤᱫᱤᱭᱮ ᱦᱩᱭᱩᱜ ᱠᱟᱱ ᱛᱟᱦᱮᱱᱟ ᱦᱩᱸ ᱦᱩᱸ ᱵᱟᱝ ᱵᱟᱝ ᱩᱱᱤ ᱫᱚ ᱵᱟᱭᱤᱠ ᱛᱤᱜᱤ ᱤᱫᱤᱭᱮ ᱦᱩᱭᱩᱜ ᱠᱟᱱ ᱛᱟᱦᱮᱱᱟ
ᱦᱮᱸ ᱦᱮᱸ
ᱟᱫᱚ ᱡᱮᱦᱮᱛᱩ ᱵᱩᱲᱦᱤ ᱦᱚᱲ ᱠᱟᱱᱟᱭ ᱟᱫᱚᱭ ᱞᱮᱭ ᱫᱟ ᱵᱟᱝ ᱜᱮ ᱤᱧ ᱫᱚ ᱦᱚ ᱠᱤᱭᱟᱹᱧ
ᱦᱮᱸ ᱥᱮᱫᱟᱭ ᱦᱚᱲ ᱛᱚ ᱟᱫᱚ ᱚᱱᱟ ᱠᱚᱫᱚ ᱵᱷᱟᱝ ᱠᱚ ᱧᱮᱞ ᱫᱮᱡ ᱵᱟᱲᱟ ᱟᱠᱟᱱ ᱛᱮ ᱵᱚᱛᱚᱨᱚᱜ ᱜᱮᱭᱟ ᱠᱚ ᱱᱟᱦᱟᱜ
ᱮᱠᱫᱚᱢ ᱮᱠᱫᱚᱢ
ᱟᱞᱮᱤᱡ ᱜᱚᱲᱚᱢ ᱵᱩᱲᱦᱤ ᱫᱚ ᱟᱡᱜᱤ ᱵᱟᱭ ᱥᱚᱠ ᱞᱮᱱᱟ ᱵᱟᱝᱠᱷᱟᱱ ᱫᱚᱞᱮ ᱤᱫᱤ ᱠᱮ ᱜᱮᱭᱟ
ᱟᱪᱪᱷᱟ ᱛᱟᱞᱮ ᱜᱚᱲᱚᱢ ᱦᱟᱲᱟᱢ ᱫᱚ ᱢᱮᱱᱟᱜ ᱠᱟᱫᱮᱭᱟ ᱥᱮ ᱵᱟᱹᱱᱩᱜ ᱠᱟᱫᱮᱭᱟ
ᱜᱚᱲᱚᱢ ᱦᱟᱲᱟᱢ ᱢᱟ ᱢᱮᱱᱟᱭ ᱠᱟᱫᱮᱭᱟ ᱟᱫᱚ ᱩᱱᱠᱤᱱ ᱫᱚ ᱦᱮᱸ ᱩᱱᱠᱤᱱ ᱫᱚ ᱡᱩᱨᱤᱯᱟᱹᱨᱤ ᱚᱲᱟᱜ ᱨᱮᱞᱮ ᱵᱟᱹᱜᱤᱭᱟᱜ ᱠᱤᱱ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱟᱲᱟᱢ ᱵᱩᱲᱦᱤ ᱠᱚᱦᱚᱸ ᱢᱟᱱᱮ ᱢᱮᱞᱟ ᱧᱮᱞ ᱢᱮᱞᱟ ᱧᱮᱞ ᱛᱚᱞ ᱨᱮᱱᱟᱜ
ᱦᱩᱸ
ᱨᱚᱲᱴᱟᱜ ᱠᱟᱹᱴᱤᱡ ᱵᱟᱭ ᱟᱸᱡᱚᱢᱚᱜ ᱠᱟᱱᱟ ᱨᱚᱲ ᱵᱟᱝ ᱟᱸᱡᱚᱢᱚᱜ ᱠᱟᱱᱟ ᱯᱩᱥᱴᱟᱹᱣ ᱥᱟᱦᱤᱡ ᱠᱟᱹᱴᱤᱡ ᱠᱟᱴᱟ ᱠᱟᱴᱟ ᱦᱤᱡᱩᱜᱼᱠᱟᱱᱟ ᱱᱤᱛᱚᱝ ᱦᱚᱸ ᱱᱟᱦᱟᱜ ᱚᱱᱠᱟᱜ ᱜᱮ ᱦᱤᱡᱩᱜ ᱠᱟᱱᱟ
ᱟᱪᱪᱷᱟ ᱟᱪᱪᱷᱟ ᱟᱪᱷᱟ ᱮᱸ ᱞᱟᱹᱭ ᱟᱞᱤᱧ ᱢᱟᱱᱮ ᱪᱮᱜ ᱞᱮᱠᱟ ᱢᱟᱱᱮ ᱢᱤᱫᱴᱟᱝ ᱠᱟᱛᱷᱟ ᱨᱮ ᱵᱟᱹᱱᱩᱜᱼᱟ ᱡᱮ ᱮᱸ ᱰᱟᱹᱜᱩᱣᱟᱹ ᱨᱮᱜᱮ ᱠᱟᱯ ᱠᱟᱯ ᱦᱮᱸ ᱥᱮ
ᱦᱳᱭ ᱦᱳᱭ ᱦᱮᱸ ᱚᱱᱟ ᱫᱚ ᱴᱷᱤᱠ ᱵᱮᱱ ᱞᱟᱹᱭ ᱠᱟᱜᱼᱟ
ᱦᱳᱭ ᱦᱳᱭ ᱚᱱᱟᱜᱮ ᱟᱨᱠᱤ
ᱠᱟᱛᱷᱟ ᱨᱮ ᱢᱮᱱᱟᱜ ᱜᱮᱭᱟ ᱚᱱᱟ ᱫᱚ ᱴᱷᱤᱠ ᱜᱮᱵᱮᱱ ᱞᱟᱹᱭᱮᱜᱼᱟ
ᱮᱠᱫᱚᱢ ᱮᱠᱫᱚᱢ ᱚᱱᱟᱛᱤᱧ ᱞᱟᱹᱭᱟ ᱟᱨᱠᱤ ᱡᱟᱦᱟᱸ ᱛᱤᱱᱟᱹᱜ ᱰᱟᱹᱜᱩᱣᱟᱹ ᱨᱮᱜᱮ ᱰᱟᱹᱜᱩᱣᱟᱹ ᱵᱤᱫᱟᱹᱞ ᱨᱮᱜᱮ ᱡᱟᱦᱟᱸ ᱛᱤᱱᱟᱹᱜ ᱫᱟᱲᱟᱱ ᱨᱮᱱᱟᱜ ᱥᱚᱠ ᱠᱚ ᱢᱮᱴᱟᱣ ᱠᱟᱛᱟ ᱯᱮ ᱦᱮᱸ ᱥᱮ
ᱦᱳᱭ ᱦᱳᱭ ᱦᱮᱸ ᱰᱟᱹᱜᱩᱣᱟᱹ ᱵᱤᱫᱟᱹᱞ ᱨᱮᱜᱮ ᱚᱱᱟ ᱠᱚᱫᱚ ᱨᱟᱹᱥᱠᱟᱹᱜᱼᱟ ᱟᱢ
ᱮᱠᱫᱚᱢ ᱮᱠᱫᱚᱢ
ᱵᱟᱹᱦᱩ ᱟᱱ ᱴᱷᱮᱱᱮᱢ ᱥᱮᱢ ᱟᱞᱮ ᱠᱚᱦᱚᱸ ᱞᱮ ᱡᱟᱶᱟᱭ ᱞᱮᱱ ᱛᱚᱠᱷᱟᱱ ᱫᱚ ᱩᱱᱟᱹᱜ ᱫᱚ ᱱᱟᱦᱟᱜ ᱨᱟᱹᱥᱠᱟᱹ ᱫᱚ ᱵᱟᱝ ᱛᱟᱦᱮᱱᱟ ᱛᱚᱠᱷᱚᱱ ᱫᱚ ᱥᱚᱝᱥᱟᱨ ᱚᱲᱟᱜ ᱠᱚ ᱧᱮᱞ ᱦᱩᱭᱩᱜᱼᱟ᱾ ᱦᱟᱱᱟᱨ ᱦᱩᱧᱟᱨ ᱵᱩᱜᱤ ᱠᱚ ᱛᱟᱦᱮᱱᱟ᱾
ᱦᱟᱧᱟᱨ ᱦᱩᱧᱟᱨ ᱛᱟᱨᱯᱚᱨᱮ ᱢᱤᱫ ᱵᱚᱪᱷᱚᱨ ᱞᱮᱱᱠᱷᱟᱱ ᱜᱮ ᱜᱤᱫᱽᱨᱟᱹ ᱠᱚᱫᱚ ᱠᱚ ᱦᱩᱭᱩᱜᱼᱟ ᱦᱟᱸᱱᱟᱜ᱾
ᱦᱳᱭ ᱦᱮᱸ᱾
ᱮᱠᱫᱚᱢ
ᱛᱚᱠᱷᱚᱱ ᱫᱚ ᱜᱤᱫᱽᱨᱟᱹ ᱯᱤᱫᱽᱨᱟᱹ ᱟᱛᱮ ᱱᱟᱦᱟᱜ ᱵᱟᱝ ᱧᱮᱞᱚᱜᱚᱜᱼᱟ ᱯᱚᱨᱚᱵᱽ ᱠᱚᱫᱚ᱾
ᱦᱩᱸ ᱦᱩᱸ ᱟᱫᱚ ᱩᱱᱠᱩ ᱯᱮᱲᱟ ᱠᱚ ᱦᱮᱡ ᱟᱠᱟᱱᱟ ᱞᱟᱹᱭᱫᱟᱢ ᱟᱫᱚ ᱮᱠᱟᱞᱛᱮ ᱛᱟᱞᱮ ᱪᱟᱥ ᱠᱟᱹᱢᱤ ᱨᱟᱠᱟᱵ ᱠᱟᱛᱮᱫ ᱜᱮ ᱠᱩᱞ ᱠᱚᱢ᱾
ᱦᱮᱸ ᱚᱱᱠᱟ ᱜᱮᱞᱮ ᱢᱚᱱᱮᱭᱟ ᱡᱟᱦᱟᱸᱭ ᱠᱚ ᱜᱚᱲᱚ ᱦᱚᱴᱚᱣᱟᱞᱮ ᱛᱟᱦᱞᱮ ᱠᱷᱟᱱ ᱞᱚᱜᱚᱱ ᱧᱚᱜ ᱥᱟᱹᱛᱳᱜ ᱛᱟᱞᱮᱭᱟ᱾ ᱟᱫᱚ ᱡᱩᱫᱤ ᱟᱠᱚ ᱚᱱᱠᱟ ᱠᱚ ᱢᱮᱱᱠᱷᱟᱱ ᱫᱚ ᱱᱟᱸᱦᱟᱜ ᱟᱞᱮᱭᱟᱜ ᱥᱟᱹᱛ ᱠᱟᱛᱮᱫ ᱟᱫᱚ ᱟᱠᱚ ᱥᱮᱫ ᱞᱮ ᱪᱟᱞᱟᱜᱼᱟ ᱟᱫᱚ ᱦᱟᱸᱜ᱾ ᱪᱮᱫ ᱠᱚ ᱞᱟᱹᱭᱟ ᱢᱤᱫ ᱜᱷᱟᱹᱲᱤᱡ ᱞᱟᱦᱟ ᱜᱮᱛᱚ ᱞᱮ ᱯᱚᱨᱚᱵ ᱠᱷᱚᱱᱟᱜ ᱞᱮ ᱨᱩᱣᱟᱹᱲ ᱦᱮᱡ ᱠᱟᱱ ᱛᱮᱞᱮ ᱡᱤᱨᱟᱹᱣ ᱠᱟᱱᱟ ᱟᱫᱚ ᱚᱝᱠᱟ ᱜᱚᱞ ᱵᱟᱝ ᱦᱩᱭ ᱠᱟᱱᱟ ᱟᱫᱚ ᱡᱚᱢ ᱡᱚᱠᱷᱚᱡ ᱱᱟᱦᱟᱜ ᱞᱮ ᱜᱚᱞᱯᱚᱭᱟ ᱚᱱᱟ ᱠᱚᱫᱚ᱾ ᱤᱧ ᱫᱚ ᱚᱱᱟᱜᱤᱧ ᱢᱚᱱᱮᱭᱮᱜᱼᱟ ᱠᱟᱹᱴᱤᱡ, ᱪᱟᱥ ᱠᱟᱹᱢᱤ ᱨᱟᱠᱟᱵ ᱠᱟᱛᱮᱜ ᱜᱚᱲᱚ ᱦᱚᱴᱚᱣᱟᱞᱮ ᱠᱷᱟᱱ ᱠᱟᱹᱴᱤᱡ ᱞᱚᱜᱚᱱ ᱦᱩᱭ ᱠᱚᱜᱼᱟ᱾
ᱦᱩᱸ ᱦᱩᱜ
ᱦᱳᱭ
ᱟᱫᱚ ᱪᱮᱜ ᱞᱮᱠᱟᱱ ᱯᱮᱲᱟ ᱪᱮᱫ ᱞᱮᱠᱟᱱ ᱯᱮᱲᱟ ᱠᱟᱱᱟ ᱠᱚ ᱵᱟᱠᱷᱟᱡ ᱫᱚᱠᱚ ᱞᱟᱹᱭᱟ ᱵᱚᱨᱚᱯ ᱧᱮᱞ ᱧᱩᱛᱩᱢ ᱛᱮ ᱟᱹᱜᱩ ᱠᱮᱜ ᱞᱮᱭᱟᱭ,
ᱵᱟᱝᱼᱟ ᱫᱤᱫᱤ ᱛᱮᱧᱟᱝ ᱥᱟᱸᱜᱟᱛ ᱛᱟᱠᱚ ᱩᱱᱠᱩ ᱠᱚᱜᱮ ᱟᱫᱚ ᱩᱱᱠᱩ ᱫᱚ ᱢᱮᱱ ᱜᱟᱱᱚᱜᱼᱟ ᱛᱚ᱾
ᱦᱮᱸ ᱦᱮᱸ ᱦᱮᱸ ᱩᱱᱠᱩ ᱠᱷᱚᱡ ᱫᱚ ᱜᱟᱱᱚᱜᱼᱟ᱾
ᱦᱩᱸ ᱩᱱᱠᱩ ᱵᱟᱢ ᱢᱮᱛᱟᱠᱚ ᱠᱷᱟᱱ ᱫᱚ ᱚᱠᱚᱭ ᱫᱚ ᱩᱱᱠᱩ ᱥᱟᱸᱜᱟᱛ ᱠᱚᱠᱚ ᱦᱮᱡ ᱟᱠᱟᱱ ᱠᱷᱟᱹᱛᱤᱨ ᱜᱮᱛᱚ ᱢᱮᱛᱟ ᱟᱠᱩ ᱦᱩᱭᱩᱜᱼᱟ ᱱᱟᱦᱟᱜ᱾ ᱵᱟᱥᱟᱜ ᱯᱮ ᱵᱟᱨᱯᱮ ᱫᱤᱱ ᱜᱟᱱ ᱫᱚ, ᱪᱟᱥ ᱠᱟᱹᱢᱤ ᱠᱚ ᱜᱚᱲᱚ ᱦᱚᱴᱚᱣᱟᱞᱮ ᱯᱮ ᱱᱟᱦᱟᱜ ᱟᱯᱮ ᱡᱩᱫᱤ ᱫᱚᱨᱠᱟ ᱨᱟᱯᱮ ᱠᱷᱟᱱ ᱟᱞᱮ ᱦᱚᱸᱞᱮ ᱪᱟᱞᱟᱜᱼᱟ ᱟᱯᱮᱭᱟᱜ ᱞᱮ ᱜᱚᱲᱚ ᱦᱚᱴᱚ ᱟᱯᱮᱭᱟ᱾
ᱟᱪᱪᱷᱟ ᱟᱪᱷᱟ ᱛᱟᱞᱮ ᱱᱤᱛᱚᱜ ᱢᱟᱱᱮ ᱢᱚᱴᱟᱢᱩᱴᱤ ᱠᱷᱮᱛ ᱠᱚ ᱵᱷᱟᱹᱜᱤ ᱜᱮ ᱫᱟᱜ ᱠᱟᱱ ᱛᱟᱯᱮ ᱛᱚ ᱛᱟᱞᱮ?
ᱦᱮᱸ ᱦᱮᱸ ᱟᱞᱮᱥᱮᱫ ᱫᱚ ᱵᱟᱨᱫᱤᱱ ᱱᱟᱦᱟᱜ ᱵᱷᱟᱜᱮ ᱡᱟᱹᱯᱩᱫ ᱟᱠᱟᱫᱟᱭ ᱟᱫᱚ ᱚᱱᱟ ᱠᱷᱟᱹᱛᱤᱨ ᱱᱤᱛᱚᱜ ᱫᱚ ᱠᱷᱮᱛ ᱠᱚᱫᱚ ᱫᱟᱜ ᱟᱠᱟᱱᱟ ᱥᱤᱭᱜ ᱦᱩᱭ ᱟᱠᱟᱱᱟ, ᱛᱷᱚᱲᱟ ᱜᱟᱱ ᱫᱚ ᱥᱤ ᱦᱳᱭ ᱟᱠᱟᱱᱛᱮ ᱚᱱᱟ ᱫᱚ ᱦᱚᱞᱟᱱᱚᱜ ᱞᱮ ᱨᱚᱦᱚᱭ ᱟᱠᱟᱟᱜᱼᱟ ᱱᱟᱦᱟᱜ᱾ ᱟᱨ ᱵᱟᱹᱠᱤ ᱠᱚ ᱢᱮᱱᱟᱜᱼᱟ ᱚᱱᱟ ᱫᱚ ᱜᱟᱯᱟ ᱢᱮᱭᱟᱝ ᱥᱮᱫ ᱛᱮᱞᱮ ᱨᱚᱦᱚᱭᱟ᱾
ᱚ ᱪᱮᱫ ᱞᱮᱠᱟ ᱠᱟᱹᱢᱤᱱ ᱢᱩᱱᱤᱥ ᱠᱚᱫᱚ ᱯᱮ ᱠᱷᱟᱴᱟᱣᱮᱫ ᱠᱚᱣᱟ ᱥᱮ ᱵᱟᱝ ᱛᱟᱦᱚᱞᱮ ᱚᱱᱛᱮ ᱫᱚ?
ᱦᱮᱸ ᱦᱮᱸ ᱠᱷᱟᱴᱟᱣ ᱦᱩᱭᱩᱜ ᱜᱮᱭᱟ᱾
ᱟᱞᱮᱥᱮᱫ ᱢᱟ ᱠᱟᱹᱢᱤᱱ ᱢᱩᱱᱤᱥ ᱠᱚᱫᱚ ᱮᱠᱟᱞᱜᱮ ᱱᱮᱛᱚᱜ ᱫᱚ ᱵᱟᱝᱠᱚ ᱧᱟᱢᱚᱜ ᱠᱟᱱᱟ ᱡᱷᱚᱛᱚ ᱜᱮ ᱠᱚ ᱟᱨᱟᱢ ᱫᱟ᱾ ᱦᱮ ᱵᱟᱨ ᱯᱮ ᱥᱚ ᱴᱟᱠᱟᱢ ᱢᱮᱛᱟ ᱠᱚᱣᱟ ᱚᱱᱟ ᱦᱚᱸᱠᱚ ᱵᱟᱝᱟᱜᱼᱟ᱾
ᱠᱟᱹᱢᱤᱱ ᱢᱩᱱᱤᱥ ᱫᱚᱢᱮ ᱱᱮᱛᱟᱨ ᱫᱚ ᱫᱟᱢ ᱟᱠᱟᱱᱟ ᱪᱟᱨᱥᱚ ᱯᱟᱪᱥᱚ᱾ ᱫᱚᱢᱮ ᱜᱮ ᱟᱫᱚ ᱪᱟᱥ ᱛᱚ ᱦᱩᱭᱩᱜ ᱛᱟᱢᱟ ᱟᱢ ᱛᱚ ᱠᱷᱮᱛ ᱫᱚ ᱦᱟᱥᱟ ᱫᱚ, ᱚᱱᱠᱟ ᱯᱷᱟᱸᱠᱟ ᱫᱚ ᱵᱟᱢ ᱫᱚᱦᱚ ᱠᱟᱜᱼᱟ ᱟᱫᱚ ᱚᱱᱟᱛᱮ ᱠᱟᱹᱢᱤᱱ ᱠᱟᱛᱮᱜ ᱜᱮ ᱯᱩᱭᱥᱟᱹ ᱠᱟᱹᱣᱰᱤ ᱞᱟᱜᱟᱣ ᱠᱟᱛᱮᱫ ᱜᱮ ᱱᱟᱦᱟᱜ ᱪᱟᱥ ᱫᱚ ᱠᱚᱨᱟᱣ ᱦᱩᱭᱩᱜ ᱠᱟᱱᱟ᱾
ᱮᱠᱫᱚᱢ ᱮᱠᱫᱚᱢ ᱮᱠᱫᱚᱢ᱾
ᱦᱩᱸ
ᱱᱮᱛᱟᱨ ᱢᱟ ᱟᱹᱰᱤ ᱨᱚᱠᱚᱢᱟᱜ ᱟᱭᱢᱟ ᱦᱟᱱᱛᱮ ᱱᱟᱛᱮ ᱠᱷᱚᱱᱟᱜ ᱴᱟᱠᱟ ᱠᱚ ᱨᱳᱡᱽᱜᱟᱨᱮᱜᱼᱟ ᱟᱫᱚ ᱚᱠᱚ ᱦᱚᱸ ᱠᱟᱹᱢᱤ ᱫᱚ ᱵᱟᱝ ᱥᱟᱱᱟᱭᱮᱫ
ᱦᱳᱭᱻ ᱥᱤᱛᱩᱝ ᱜᱚᱨᱚᱢ ᱨᱮ ᱚᱠᱚᱭ ᱦᱚᱸ ᱠᱟᱹᱢᱤ ᱵᱟᱝᱠᱚ ᱞᱟᱹᱜᱤᱫᱚᱜ ᱠᱟᱱᱟ ᱟᱫᱚ ᱮᱱᱦᱚᱸ ᱡᱟᱦᱟᱸᱭ ᱠᱚ, ᱚᱱᱟ ᱠᱚᱨᱮ ᱵᱟᱝᱠᱚ ᱡᱚᱯᱲᱟᱣ ᱠᱟᱱᱟ ᱚᱱᱠᱟᱱ ᱠᱟᱹᱢᱤ ᱠᱚᱨᱮᱜ ᱩᱱᱠᱩ ᱠᱚᱫᱚ ᱱᱟᱦᱟᱜ ᱠᱚ ᱧᱟᱢᱚᱜ ᱠᱟᱱ ᱜᱮᱭᱟ᱾ ᱟᱫᱚ ᱠᱤᱪᱷᱩ ᱫᱤᱱ ᱯᱚᱨᱮ ᱫᱚ ᱱᱟᱦᱟᱜ ᱵᱟᱝᱠᱚ ᱧᱟᱢᱚᱜᱼᱟ ᱩᱱᱠᱩ ᱠᱚᱦᱚᱸ᱾
ᱮᱠᱫᱚᱢ ᱱᱚᱣᱟ ᱢᱟ ᱮᱠᱟᱞ ᱥᱟᱹᱨᱤ ᱠᱟᱛᱷᱟ ᱜᱮ ᱠᱟᱱᱟ᱾
ᱦᱳᱭ ᱛᱟᱦᱚᱞᱮ ᱟᱹᱵᱤᱱ ᱫᱚ ᱪᱮᱫ